ᱧᱚᱜ ᱠᱟᱱᱟ ᱨᱚᱲ
ᱦᱮᱸ ᱟᱸᱡᱚᱢᱚᱜ ᱠᱟᱱᱟ ᱤᱧᱟᱹᱜ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ ᱨᱚᱲ ᱦᱮᱸ ᱦᱮᱸ ᱡᱚᱦᱟᱨ ᱜᱮ
ᱪᱮᱫ ᱮᱢ ᱪᱤᱠᱟᱹᱭᱮᱫᱟ
ᱪᱮᱜ ᱦᱚᱸ ᱵᱟᱝ ᱱᱚᱜᱼᱚᱭ ᱫᱟᱠᱟ ᱠᱚ ᱡᱚᱢ ᱠᱟᱛᱮ ᱫᱩᱲᱩᱵ ᱵᱟᱲᱟ ᱦᱩᱭ ᱟᱠᱟᱱᱟ ᱪᱮᱫ ᱦᱚᱸ ᱪᱤᱠᱟᱹ ᱫᱚ ᱵᱟᱝ ᱦᱩᱭᱩᱜ ᱠᱟᱱᱟ
ᱱᱟᱯᱟᱭ ᱵᱟᱲᱟ ᱜᱮᱭᱟᱢ
ᱦᱮᱸ ᱱᱟᱯᱟᱭ ᱜᱮᱭᱟᱞᱮ
ᱩᱸ ᱫᱟᱜ ᱮᱫᱟᱭ ᱥᱮ ᱵᱟᱝ ᱟᱯᱮᱥᱮᱫ
ᱦᱮᱸ ᱫᱟᱜ ᱮᱫᱟᱭ ᱱᱚᱛᱮ ᱫᱚ ᱫᱚᱢᱮ ᱜᱮ ᱦᱚᱞᱟ ᱢᱟᱫᱷᱮᱨ ᱠᱷᱚᱱᱟᱜ ᱫᱚ ᱫᱚᱢᱮ ᱡᱟᱹᱯᱩᱫ ᱟᱞᱮ ᱠᱟᱱᱟᱭ
ᱚᱻ ᱦᱮᱸ ᱛᱚ ᱱᱚᱛᱮ ᱦᱚᱸᱭ ᱡᱟᱯᱩᱫ ᱵᱟᱲᱟᱭᱮᱫ ᱜᱮᱭᱟ ᱟᱫᱚ ᱦᱤᱛᱚᱜ ᱫᱚ ᱠᱟᱹᱴᱤᱡ ᱮ ᱯᱷᱟᱸᱠᱟ ᱧᱚᱜ ᱠᱟᱫᱟ
ᱚ ᱟᱪᱪᱷᱟ ᱟᱪᱷᱟ ᱱᱚᱛᱮ ᱦᱚᱸ ᱫᱚᱢᱮ ᱡᱟᱹᱯᱩᱫ ᱱᱚᱜᱼᱚᱭ ᱨᱚᱦᱚᱭ ᱠᱚ ᱞᱟᱜᱟ ᱵᱟᱲᱟ ᱦᱩᱭ ᱠᱟᱱᱟ ᱦᱟᱸᱜ
ᱚ ᱟᱪᱪᱷᱟ ᱟᱪᱪᱷᱟ ᱵᱷᱟᱜᱤ ᱜᱮ ᱛᱚᱵᱮ
ᱦᱮᱸ ᱦᱮᱸ ᱵᱷᱟᱜᱤ ᱜᱮ ᱛᱟᱦᱚᱞᱮ ᱟᱯᱮ ᱥᱮᱱ ᱫᱚ ᱪᱮᱫ ᱠᱳ ᱟᱫᱚ ᱯᱮ ᱪᱤᱠᱟᱹ ᱵᱟᱲᱟᱭᱟ
ᱟᱞᱮᱥᱮᱫ ᱫᱚ ᱦᱟᱥᱟ ᱠᱚᱜᱮ ᱞᱚᱪᱚᱜ ᱵᱟᱲᱟ ᱦᱩᱭᱩᱜ ᱠᱟᱱᱟ ᱯᱟᱲᱟᱜ ᱯᱚᱪᱟᱱ ᱨᱚᱦᱚᱭ
ᱟᱪᱪᱷᱟ ᱟᱪ ᱦᱮᱸ ᱦᱮᱸ
ᱵᱟᱦᱟᱜ ᱜᱮᱭᱟ
ᱛᱟᱱ ᱦᱮ ᱟᱞᱮ ᱱᱚᱛᱮ ᱫᱚ ᱦᱮᱸ ᱵᱟᱦᱟ ᱵᱚᱸᱜᱟ ᱠᱚᱞᱮ ᱦᱩᱭᱩᱜ ᱜᱮ ᱛᱟᱞᱮ ᱵᱟᱦᱟ ᱠᱚ ᱢᱟᱜ ᱢᱚᱬᱮ ᱠᱚ
ᱚᱸ
ᱛᱟᱦᱚᱞᱮ ᱟᱯᱮ ᱫᱚᱯᱮ ᱵᱟᱦᱟ ᱢᱟᱜ ᱢᱚᱬᱮᱜᱼᱟ ᱥᱮ ᱵᱟᱝ-ᱟ
ᱦᱮᱸ ᱵᱟᱦᱟ ᱢᱟᱜ ᱢᱚᱬᱮᱜ ᱜᱮᱭᱟᱞᱮ ᱟᱫᱚ ᱢᱟᱱᱮ ᱵᱟᱦᱟ ᱢᱟ ᱯᱷᱟᱹᱜᱩᱱ ᱵᱚᱸᱜᱟ ᱠᱚ ᱵᱟᱦᱟ ᱟ ᱥᱮ ᱯᱷᱟᱹᱜᱩᱱ ᱪᱟᱹᱫ
ᱦᱮᱸ ᱦᱮᱸ ᱩᱱ ᱜᱮᱠᱚ ᱵᱟᱦᱟᱜᱼᱟ
ᱦᱳᱭ ᱵᱟᱦᱟᱜ ᱜᱮᱭᱟᱞᱮ
ᱮᱸ
ᱦᱩ ᱢᱟᱱᱮ ᱵᱟᱦᱟ ᱫᱚ ᱯᱮ ᱫᱤᱱ ᱨᱮᱱᱟᱜ ᱠᱟᱱᱟ ᱛᱚ ᱯᱳᱭᱞᱳ ᱦᱤᱞᱳᱜ ᱫᱚ ᱩᱢ ᱾ ᱟᱨ ᱫᱚᱥᱟᱨ ᱫᱚ ᱥᱟᱹᱨᱫᱤ ᱟᱨ ᱢᱩᱪᱟᱹᱫ ᱦᱤᱞᱳᱜ ᱫᱚ ᱡᱟᱞᱮ ᱥᱮ ᱵᱟᱥᱠᱮ ᱾ ᱪᱮᱫ ᱠᱚ ᱞᱟᱹᱭᱟᱥᱮ ᱦᱩᱹ
ᱦᱮᱸᱠᱟᱱ ᱜᱮᱭᱟᱞᱮ ᱦᱮᱸ ᱵᱟᱱᱟᱨ ᱫᱚᱯᱮ ᱞᱟᱹᱭᱟᱜ ᱜᱮᱭᱟ ᱾
ᱦᱳᱭ
ᱛᱟᱦᱚᱞᱮ ᱟᱯᱮᱥᱮᱱ ᱫᱚ ᱵᱟᱦᱟ ᱵᱚᱸᱜᱟ ᱨᱮᱫᱚ ᱦᱮᱸ ᱞᱟᱹᱭ ᱢᱮᱻ
ᱞᱟᱹᱭ ᱮᱜ ᱤᱧ ᱡᱮ ᱢᱟᱱᱮ ᱩᱢ ᱦᱤᱞᱳᱜ ᱫᱚ ᱜᱮᱡ ᱜᱩᱨᱤᱡ ᱠᱚ ᱦᱩᱭᱩᱜᱼᱟ ᱛᱚ ᱟᱨ ᱠᱚᱲᱟ ᱜᱤᱫᱽᱨᱟᱹ ᱠᱚᱫᱚ ᱪᱷᱟᱢᱰᱟ ᱢᱟᱱᱮ ᱡᱟᱦᱮᱨ ᱥᱟᱹᱲᱤᱢ ᱠᱚ ᱫᱟᱵᱟ ᱥᱮ ᱢᱟᱱᱮ ᱡᱚᱜ ᱥᱟᱯᱷᱟᱭᱟ ᱠᱚᱻ ᱠᱚ ᱡᱟᱦᱮᱨ ᱠᱚ ᱦᱮᱸ ᱠᱟᱹᱴᱤᱡ ᱮ ᱥᱟᱡᱟᱜ ᱵᱟᱲᱟ ᱟᱵᱚ ᱦᱮᱸᱥᱮ
ᱟᱪᱪᱷᱟ ᱦᱮᱸ ᱦᱮᱸ
ᱦᱳᱭ ᱤᱱᱟᱹ ᱠᱚᱜᱮ ᱟᱨ ᱤᱭᱟᱹ ᱛᱤᱠᱤ ᱥᱚᱵᱚᱫᱽ ᱩᱱ ᱦᱤᱞᱳᱜ ᱫᱚ ᱩᱢ ᱱᱟᱲᱠᱟ ᱫᱚ ᱦᱟᱸᱜ ᱠᱷᱟᱱ ᱠᱟᱨᱛᱤᱠᱤ ᱥᱚᱵᱚᱫ ᱦᱩᱭᱩᱜᱼᱟ ᱛᱟᱯᱚᱨᱮ ᱟᱹᱭᱩᱵ ᱵᱮᱲᱟ ᱫᱚ ᱟᱨᱦᱚ ᱵᱚᱸᱜᱟ ᱵᱩᱨᱩ ᱠᱚ ᱦᱚᱦᱚ ᱟᱠᱚ ᱦᱩᱭᱩᱜᱼᱟ ᱢᱟᱱᱮ ᱜᱮᱡ ᱜᱩᱨᱤᱡ ᱠᱚ ᱜᱟᱱ ᱠᱟᱱᱟ ᱥᱮ ᱵᱟᱝ ᱠᱩᱞᱤ ᱵᱟᱲᱟ ᱠᱚ ᱦᱩᱭᱩᱜ ᱟ ᱛᱚ ᱦᱳᱭ ᱟᱨ ᱦᱚᱸ ᱜᱟᱯᱟ ᱛᱚ ᱥᱟᱨᱫᱤ ᱦᱟᱜ ᱠᱷᱟᱱ ᱟᱫᱚ ᱚᱱᱟ ᱵᱟᱨᱮ ᱛᱮᱜᱮ ᱵᱚᱸᱜᱟ ᱵᱩᱨᱩ ᱠᱟᱛᱮᱫ ᱟᱨ ᱦᱚᱦᱚ ᱵᱟᱲᱟ ᱠᱚ ᱦᱩᱭᱩᱜᱼᱟ ᱛᱟᱨᱯᱚᱨᱮ ᱩᱱ ᱥᱚᱢᱚᱭ ᱫᱚ ᱢᱟᱱᱮ ᱩᱱ ᱥᱚᱢᱚᱭ ᱦᱚᱸ ᱵᱚᱸᱜᱟ ᱵᱩᱨᱩ ᱦᱚᱦᱚ ᱥᱚᱢᱚᱭ ᱦᱚᱸ ᱩᱱᱢ ᱦᱤᱞᱳᱜ ᱦᱚᱸ ᱢᱟᱱᱮ ᱨᱟᱹᱥᱠᱟᱹ ᱫᱚ ᱦᱩᱭᱩᱜ ᱜᱮᱭᱟ ᱦᱟᱸᱜ ᱠᱷᱟᱱ ᱾ ᱯᱮ ᱟᱠᱷᱲᱟ ᱜᱟᱱ ᱫᱚ ᱮᱱᱮᱡ ᱦᱩᱭᱩᱜᱼᱟ ᱦᱮ ᱟᱨᱦᱚ ᱥᱟᱨᱫᱤ ᱡᱮ ᱦᱤᱞᱚᱜ ᱫᱚ ᱟᱫᱚ ᱥᱮᱛᱟᱜ ᱦᱚᱢ ᱜᱮᱡ ᱜᱩᱨᱤᱡ ᱠᱮᱫᱟ ᱛᱩᱯᱩ ᱯᱷᱟᱨᱪᱟᱭᱱᱟᱢ ᱛᱟᱢ ᱮ ᱤᱱᱠᱟᱹ ᱜᱮᱞ ᱴᱟᱲᱟᱝ ᱠᱚᱥᱮᱫ ᱫᱚ ᱢᱟᱱᱮ ᱱᱟᱭᱠᱮᱢ ᱤᱫᱤᱭᱮᱭᱟ ᱛᱚ ᱡᱟᱹᱦᱮᱨ
ᱦᱮᱸ ᱦᱮᱸ ᱦᱮᱸ
ᱦᱳᱭ ᱛᱟᱯᱚᱨᱮ ᱟᱫᱚ ᱱᱟᱭᱠᱮ ᱚᱲᱟᱜ ᱮᱢ ᱪᱟᱞᱟᱜᱼᱟ ᱾ ᱡᱷᱚᱛᱚ ᱜᱮ ᱟᱛᱳ ᱴᱚᱞᱟᱨᱮᱱ ᱡᱚᱛᱚ ᱦᱚᱲ ᱜᱮ ᱾ ᱛᱟᱯᱚᱨᱮ ᱢᱤᱫ ᱥᱟᱶᱛᱮ ᱟᱫᱚ ᱱᱟᱭᱠᱮᱢ ᱤᱫᱤᱭᱮᱭᱟ ᱦᱟᱸᱜ ᱠᱷᱟᱱ ᱟᱫᱚ ᱤᱫᱤ ᱠᱟᱛᱮ ᱚᱱᱰᱮ ᱵᱚᱸᱜᱟ ᱵᱩᱨᱩ ᱠᱚ ᱦᱩᱭᱩᱜᱼᱟ ᱾ ᱡᱷᱚᱛᱚ ᱟᱫᱚ ᱵᱚᱸᱜᱟ ᱵᱩᱨᱩ ᱦᱩᱭ ᱠᱟᱛᱮᱜ ᱟᱫᱚ ᱜᱚᱜᱚ ᱦᱚᱲ ᱠᱚᱫᱚ ᱚᱲᱟᱜ ᱮᱢ ᱦᱤᱡᱩᱜ ᱟ ᱥᱮ ᱾ ᱟᱫᱚ ᱩᱱᱫᱚ ᱤᱥᱤᱱ ᱵᱟᱥᱟᱝ ᱠᱚᱦᱚᱸ ᱜᱟᱱᱚᱜᱼᱟ ᱾ ᱛᱟᱯᱚᱨᱮ ᱟᱨᱦᱚ ᱢᱟᱸᱡᱟᱱᱚᱜᱼᱟ ᱢᱟᱸᱡᱟᱱᱚᱜᱼᱟ ᱛᱟᱯᱚᱨᱮᱻ ᱩᱱᱠᱩ ᱵᱚᱸᱜᱟ ᱵᱩᱨᱩ ᱠᱟᱛᱮᱫ ᱟᱫᱚ ᱚᱸᱰᱮ ᱡᱟᱦᱮᱨ ᱨᱮᱠᱚ ᱥᱳᱲᱮᱭᱟ ᱦᱟᱸᱜ ᱠᱟᱱ ᱵᱟᱵᱟ ᱦᱚᱲ ᱫᱚᱻ ᱦᱮᱸᱥᱮᱫ ᱦᱮᱸᱻ ᱛᱟᱦᱚᱞᱮ ᱟᱫᱳ ᱛᱟᱨᱟᱥᱤᱧᱚᱜᱼᱟ ᱱᱟᱭᱠᱮ ᱟᱹᱜᱩᱢ ᱪᱟᱞᱟᱜᱼᱟ ᱩᱱ ᱥᱚᱢᱚᱭ ᱦᱚᱸᱻ ᱢᱟᱱᱮ ᱯᱮᱲᱟ ᱯᱟᱹᱲᱦᱟᱹ ᱡᱷᱚᱛᱚ ᱠᱚ ᱤᱫᱤ ᱠᱟᱛᱮᱫ ᱜᱮ ᱾
ᱦᱮᱸ ᱟᱪᱪᱷᱟ ᱟᱪᱪᱷᱟ
ᱦᱳᱭ ᱟᱫᱚ ᱚᱸᱰᱮ ᱦᱚᱸ ᱡᱟᱦᱮᱨ ᱨᱮᱦᱚᱸ ᱥᱚᱲᱮ ᱠᱚ ᱮᱢᱚᱜᱼᱟ ᱡᱟᱦᱮᱨ ᱥᱚᱲᱮ ᱢᱟᱱᱮ
ᱦᱮᱸ
ᱡᱷᱟᱹᱞ ᱜᱮ ᱠᱚ ᱥᱚᱲᱮᱭᱟ ᱟᱫᱚ ᱚᱱᱟᱜᱮ ᱡᱚᱢ ᱵᱟᱲᱟ ᱠᱟᱛᱮᱜ ᱦᱳᱭ ᱟᱫᱚ ᱚᱸᱰᱮ ᱦᱚᱸᱻ ᱯᱮ ᱟᱠᱷᱲᱟ ᱮᱱᱮᱡ ᱨᱮ ᱛᱟᱨᱯᱚᱨ ᱮᱱᱮᱡᱻ ᱮᱱᱮᱡ ᱛᱮᱜᱮ ᱱᱟᱭᱠᱮ ᱫᱚ ᱟᱹᱜᱩᱭ ᱦᱩᱭᱩᱜᱼᱟ ᱾ ᱛᱟᱨᱯᱚᱨᱮ ᱟᱨᱦᱚ ᱠᱩᱞᱦᱤ ᱢᱩᱪᱟᱹᱫ ᱠᱷᱚᱱᱟᱜ ᱦᱚᱸ ᱟᱨᱦᱚᱸ ᱠᱩᱞᱦᱤ ᱢᱩᱪᱟᱹᱫ ᱠᱷᱚᱱᱟᱜ ᱜᱮ ᱱᱟᱭᱠᱮ ᱠᱚ ᱟᱹᱵᱩ ᱟᱹᱜᱩᱭᱟ ᱦᱟᱸᱜ ᱠᱷᱟᱱ ᱜᱟᱸᱰᱳ ᱨᱮ ᱜᱟᱸᱰᱳ ᱨᱮ ᱡᱟᱸᱜᱟ ᱫᱚᱦᱚ ᱠᱟᱛᱮᱫ ᱛᱮ ᱻ ᱵᱟᱝ ᱡᱩᱞᱩᱭᱟᱜ ᱦᱮᱸᱥᱮᱻ ᱥᱟᱨᱡᱚᱢ ᱠᱟᱴ ᱛᱮ ᱦᱳᱭ ᱛᱟᱯᱚᱨᱮ ᱩᱱᱠᱩ ᱡᱟᱦᱟᱸ ᱵᱚᱸᱜᱟ ᱠᱚ ᱠᱚ ᱦᱮᱡ ᱟᱠᱟᱱᱟ ᱩᱱᱠᱩ ᱠᱚᱦᱚᱸ ᱡᱷᱚᱛᱚ ᱟᱵᱩᱜ ᱠᱚ ᱦᱩᱭᱩᱜᱼᱟ ᱛᱟᱯᱚᱨᱮ ᱚᱱᱠᱟ ᱛᱮᱜᱮ ᱟᱹᱭᱩᱵ ᱜᱚᱫᱚᱜᱼᱟ ᱥᱮ ᱤᱱᱠᱟᱹ ᱜᱮᱞ ᱴᱟᱲᱟᱝ ᱜᱟᱱ ᱫᱚ ᱵᱟᱡᱟᱣ ᱜᱚᱫᱚᱜᱼᱟ ᱡᱟᱹᱱᱤᱡ ᱚᱲᱟᱜ ᱛᱤᱭᱳᱜ ᱛᱮᱜᱮ ᱱᱟᱭᱠᱮ
ᱦᱮᱸ ᱟᱪᱪᱷᱟ ᱟᱪᱪᱷᱟ
ᱦᱳᱭ ᱟᱫᱚ ᱩᱱᱠᱩ ᱵᱚᱸᱜᱟ ᱠᱚ ᱥᱩᱢᱟᱱ ᱠᱟᱛᱮᱜ ᱟᱨᱚ ᱩᱱ ᱥᱳᱢᱟᱹᱭ ᱮᱱᱮᱡ ᱦᱳᱭᱳᱜᱼᱟ
ᱦᱩᱸ ᱦᱩᱸ
ᱦᱮᱸ ᱨᱟᱹᱥᱠᱟᱹ ᱵᱟᱲᱟ ᱠᱟᱛᱮᱫ ᱟᱫᱚ ᱫᱚᱥᱟᱨ ᱦᱤᱞᱳᱜ ᱦᱟᱸᱜ ᱠᱷᱟᱱ ᱫᱚᱥᱟᱨ ᱦᱤᱞᱳᱜ ᱫᱚ ᱢᱟᱱᱮ ᱥᱮᱛᱟᱜ ᱠᱷᱚᱱᱟᱜ ᱜᱮ ᱞᱟᱹᱭ ᱜᱟᱱᱚᱜᱼᱟ ᱢᱟᱱᱮ ᱞᱮᱠᱟ ᱫᱟᱫᱩ ᱵᱟᱵᱟ ᱟᱭᱳ ᱢᱟᱱᱮ ᱵᱟᱹᱦᱩ ᱠᱚ ᱢᱟᱱᱮ ᱥᱟᱹᱜᱟᱹᱭ ᱜᱟᱱᱚᱜ ᱦᱚᱲ ᱫᱚ ᱫᱟᱜ ᱠᱚ ᱫᱩᱞ
ᱟᱪᱪᱷᱟ ᱟᱪᱷᱟ
ᱢᱟᱱᱮ ᱩᱱ ᱦᱤᱞᱳᱜ - ᱦᱮᱸ
ᱦᱮᱸ ᱦᱮᱸ
ᱟᱫᱚ ᱫᱩᱞ ᱠᱟᱛᱮᱜ ᱟᱫᱚ ᱩᱱᱦᱚᱸ ᱮᱱᱮᱡ ᱦᱩᱭᱩᱜᱼᱟ ᱦᱟᱸᱜ ᱠᱟᱱ ᱨᱟᱹᱥᱠᱟᱹ ᱛᱩᱢᱫᱟᱜ ᱴᱟᱢᱟᱠ ᱟᱛᱮᱫ ᱢᱟᱱᱮ ᱟᱵᱚ ᱥᱟᱱᱛᱟᱲ ᱠᱚᱣᱟᱜ ᱫᱚ ᱢᱟᱱᱮ ᱛᱩᱢᱫᱟᱜ ᱴᱟᱢᱟᱠ ᱦᱮᱱᱟᱜ ᱛᱟᱵᱚᱱᱟ ᱛᱚ ᱟᱹᱰᱤ ᱨᱟᱹᱥᱠᱟᱹ ᱜᱮ ᱵᱩᱡᱷᱟᱹᱜᱼᱟ ᱟᱨᱠᱤ
ᱟᱯᱮ ᱟᱯᱮ ᱥᱮᱫ ᱫᱚ ᱪᱮᱫᱠᱟ ᱠᱚ ᱵᱟᱦᱟᱜ ᱜᱮᱭᱟ
ᱟᱞᱮ ᱥᱮᱱ ᱦᱚᱸ ᱡᱟ ᱵᱤᱱ ᱞᱟᱹᱭ ᱠᱮᱜᱼᱟ ᱱᱟᱜ ᱚᱱᱠᱟ ᱜᱮᱞᱮ ᱵᱟᱦᱟ ᱫᱚᱞᱮ ᱵᱟᱦᱟᱜᱼᱟ ᱟᱞᱮ ᱥᱮᱱ ᱚᱱᱮ ᱯᱮ ᱫᱤᱱ ᱜᱮ ᱱᱟᱜ ᱵᱟᱦᱟ ᱫᱚᱞᱮ ᱵᱟᱦᱟᱜ ᱟᱫᱚ ᱞᱟᱦᱟ ᱫᱤᱱ ᱫᱚ ᱚᱱᱮ ᱩᱢ ᱱᱟᱲᱠᱟ ᱜᱮᱡ ᱜᱩᱨᱤᱡ ᱛᱟᱯᱚᱨᱮ ᱞᱩᱜᱽᱲᱤ ᱠᱚ ᱛᱤᱠᱤ ᱥᱚᱵᱚᱫ ᱦᱩᱭᱩᱜ ᱛᱟᱞᱮᱭᱟ ᱛᱟ ᱼᱼ ᱛᱚ ᱠᱚᱲᱟ ᱜᱤᱫᱽᱨᱟᱹ ᱫᱚ ᱱᱟᱦᱟᱜ ᱚᱱᱮ ᱡᱟᱦᱟᱸᱞᱮᱠᱟ ᱵᱤᱱ ᱞᱟᱹᱭ ᱠᱮᱜᱼᱟ ᱵᱤ ᱫᱟᱦᱮᱨ ᱨᱮ ᱡᱟᱦᱮᱨ ᱨᱮ ᱚᱱᱟ ᱥᱟᱹᱲᱤᱢ ᱨᱮᱱᱟᱜ ᱠᱚ ᱫᱟᱞᱚᱵᱟ ᱵᱤᱨ ᱨᱮ ᱟᱨᱚ ᱵᱤᱨ ᱠᱚ ᱪᱟᱞᱟᱣ ᱠᱟᱛᱮᱫ ᱥᱟᱨᱡᱚᱢ ᱫᱟᱨᱮ ᱠᱚᱠᱚ ᱟᱹᱜᱩᱭᱟ ᱚᱱᱟ ᱠᱚᱠᱚ ᱵᱤᱫᱟ ᱚᱱᱠᱟ ᱚᱱᱟ ᱤᱱᱟᱹ ᱯᱚᱨᱮ ᱮᱱᱦᱤᱞᱳᱜ ᱫᱚ ᱚᱱᱠᱟᱜᱮ ᱛᱟᱨᱯᱚᱨᱮ ᱧᱤᱫᱟᱹ ᱵᱮᱲᱟ ᱫᱚ ᱱᱟᱜ ᱟᱨ ᱵᱚᱸᱜᱟ ᱠᱚᱞᱮ ᱦᱚᱦᱚᱣᱟ ᱠᱚᱣᱟ ᱰᱟᱦᱟᱨ ᱠᱚ ᱮᱱᱮᱡᱟᱞᱮ ᱡᱮ ᱟᱠᱚᱣᱟᱜ ᱥᱤᱢᱟᱹ ᱠᱚ ᱠᱚ ᱧᱮᱞ ᱟᱹᱜᱩᱭᱟ ᱴᱷᱤᱠ ᱜᱟᱱᱠᱟᱱᱟ ᱥᱮ ᱵᱟᱝᱟ ᱢᱟᱱᱮ ᱚᱸᱰᱮ ᱧᱮᱞ ᱟᱠᱚ ᱴᱷᱤᱠ ᱠᱟᱱᱟ ᱥᱮ ᱵᱟᱝ ᱜᱮᱡ ᱜᱩᱨᱤᱡ ᱠᱚ ᱧᱮᱞ ᱵᱟᱲᱟ ᱠᱟᱛᱮ ᱩᱱᱫᱚ ᱢᱤᱫ ᱧᱤᱫᱽ ᱼᱼ ᱡᱟᱦᱟᱸ ᱟᱞᱮ ᱫᱚ ᱰᱟᱦᱟᱨ ᱞᱮ ᱮᱱᱮᱡ ᱟᱸᱜᱟᱭᱟ ᱥᱮᱛᱟᱜ ᱫᱷᱟᱹᱵᱤᱡ
ᱚ ᱢᱟᱱᱮ ᱩᱢ ᱦᱤᱞᱳᱜ ᱦᱚᱸ
ᱟᱞᱮ ᱫᱚ ᱱᱟᱦᱟᱜ ᱦᱮᱸ ᱩᱢ ᱦᱤᱞᱳᱜ ᱩᱢ ᱦᱤᱞᱳᱜ ᱞᱮ ᱥᱮᱛᱟᱜ ᱞᱮ ᱮᱱᱮᱡ ᱯᱩᱨᱟᱹ ᱥᱮᱛᱟᱜ ᱫᱷᱟᱹᱵᱤᱡ ᱞᱮ ᱮᱱᱮᱡ ᱛᱮ ᱟᱫᱚ ᱛᱩᱯᱩ ᱵᱟᱲᱟ ᱠᱟᱛᱮᱫ ᱥᱮᱛᱟᱜ ᱵᱮᱲᱟ ᱛᱟᱨᱯᱚᱨᱮ ᱱᱟᱭᱠᱮ ᱥᱟᱫᱟ ᱥᱟᱹᱲᱤᱞᱮ ᱵᱟᱸᱫᱮᱭᱟ ᱠᱩᱲᱤ ᱜᱤᱫᱽᱨᱟᱹ ᱫᱚ ᱟᱨ ᱠᱚᱲᱟ ᱜᱤᱫᱽᱨᱟᱹ ᱫᱚ ᱥᱟᱫᱟ ᱫᱷᱩᱛᱤᱜ ᱟᱠᱚ ᱛᱟᱨᱯᱚᱨᱮ ᱱᱟᱭᱠᱮ ᱱᱟᱜ ᱡᱚᱛᱚ ᱦᱚᱲ ᱛᱮᱞᱮ ᱤᱫᱤᱭᱮᱭᱟ ᱡᱟᱦᱮᱨ ᱛᱮ᱾ ᱡᱟᱦᱮᱨ ᱤᱫᱤ ᱠᱟᱛᱮᱜ ᱚᱸᱰᱮ ᱢᱟᱱᱮ ᱩᱱᱠᱩ ᱫᱟᱲᱮ ᱠᱚᱠᱚ ᱮᱢ ᱠᱚᱣᱟ ᱛᱚ ᱩᱱᱠᱩ ᱠᱚ ᱢᱟᱜ ᱵᱟᱲᱟ ᱠᱚᱣᱟ ᱠᱚ ᱟᱫᱚ ᱚᱱᱟᱠᱚ ᱧᱮᱞ ᱵᱟᱲᱟ ᱠᱟᱛᱮᱫ ᱵᱟᱨ ᱯᱮ ᱟᱠᱷᱲᱟ ᱞᱮ ᱮᱱᱮᱡ ᱛᱮᱞᱮ ᱟᱫᱚ ᱟᱞᱮ ᱫᱚᱞᱮ ᱨᱩᱣᱟᱹᱲ ᱦᱤᱡᱩᱜᱼᱟ ᱵᱟᱵᱟ ᱢᱟᱱᱮ ᱢᱟ ᱦᱚᱲ ᱠᱚ ᱟᱭᱳ ᱦᱚᱲ ᱠᱚᱫᱚ ᱟᱞᱮ ᱫᱚᱞᱮ ᱨᱩᱣᱟᱹᱲ ᱤᱡᱩᱜᱼᱟ ᱟᱨ ᱵᱟᱵᱟ ᱛᱟᱠᱚ ᱫᱚ ᱚᱸᱰᱮ ᱜᱮ ᱛᱟᱦᱮᱸ ᱠᱟᱛᱮ ᱪᱷᱚᱲᱮᱭᱟᱠᱚ
ᱚᱸ ᱟᱪᱪᱷᱟ
ᱥᱚᱲᱮᱭᱟᱠᱚ ᱟᱨ ᱟᱞᱮ ᱫᱚ ᱚᱱᱟ ᱥᱚᱲᱮ ᱫᱚ ᱱᱟᱜ ᱡᱟᱦᱮᱨ ᱨᱮᱫᱚ ᱵᱟᱞᱮ ᱡᱚᱢᱟ ᱟᱞᱮ ᱫᱚ ᱚᱱᱟ ᱥᱳᱲᱮ ᱫᱚ ᱚᱲᱟᱜ ᱞᱮ ᱟᱹᱜᱩᱭᱟ ᱚᱲᱟᱜ ᱛᱮ ᱟᱹᱜᱩ ᱠᱟᱛᱮᱫ ᱟᱹᱜᱩ ᱦᱚᱴᱚ ᱠᱟᱛᱮᱫ ᱟᱨ ᱚᱱᱟ ᱥᱚᱲᱮᱜᱮ ᱯᱮᱲᱟ ᱠᱚ ᱟᱞᱮ ᱡᱚᱛᱚ ᱦᱚᱲᱞᱮ ᱡᱚᱢ ᱟᱞᱮ ᱚᱲᱟᱜ ᱦᱚᱲ ᱠᱚ ᱯᱮᱲᱟ ᱠᱚ ᱡᱚᱛᱚ ᱞᱟᱹᱜᱤᱫ ᱥᱚᱲᱮ ᱚᱲᱟᱜ ᱞᱮ ᱡᱚᱢ ᱠᱮᱫ ᱛᱮ ᱟᱫᱚ ᱛᱟᱨᱟᱥᱤᱧ ᱵᱮᱲᱟ ᱟᱨᱦᱚᱸ ᱥᱟᱡᱟᱣ ᱥᱟᱯᱲᱟᱣ ᱠᱟᱛᱮᱜ ᱾ ᱟᱫᱚ ᱡᱟᱦᱮᱨ ᱥᱮ ᱟᱨᱞᱮ ᱦᱚᱸ ᱪᱟᱞᱟᱜᱼᱟ ᱱᱟᱭᱠᱮ ᱟᱹᱜᱩ᱾
ᱚᱸᱻ
ᱛᱟᱨᱟᱥᱤᱧ ᱵᱮᱲᱟ ᱪᱟᱞᱟᱜᱼᱟ ᱚᱸᱰᱮ ᱮᱱᱮᱡᱟᱞᱮ ᱢᱟᱱᱮ ᱥᱮᱨᱮᱧ ᱮᱱᱮᱡ ᱦᱩᱭᱩᱜᱼᱟ ᱛᱟᱨᱯᱚᱨᱮ ᱦᱮᱸ ᱟᱹᱭᱩᱵ ᱟᱹᱭᱩᱵ ᱚᱝᱠᱟ ᱾ ᱱᱟᱭᱠᱮ ᱟᱞᱮ ᱞᱮ ᱟᱹᱜᱩᱭᱮᱭᱟ ᱮᱱᱮᱡ ᱮᱱᱮᱡ ᱛᱮ ᱫᱚᱱ ᱫᱚᱱ ᱛᱮ ᱟᱹᱜᱩᱭᱮᱭᱟᱞᱮ ᱛᱟᱨᱯᱚᱨᱮ ᱚᱱᱮ ᱡᱟᱦᱟᱸ ᱞᱮᱠᱟ ᱵᱤᱱ ᱞᱟᱹᱭ ᱠᱮ ᱡᱮ ᱟᱞᱮ ᱦᱚᱱᱟ ᱱᱟ ᱵᱟᱝ ᱡᱮ ᱞᱟᱹᱭᱟ ᱚᱱᱟ ᱠᱟᱴᱟ ᱤᱭᱟᱹ ᱢᱟᱱᱮ ᱾ ᱠᱟᱴ ᱥᱟᱨᱡᱚᱢ ᱠᱟᱴ ᱨᱮ ᱚᱱᱟᱨᱮ ᱠᱟᱴᱟᱞᱮ ᱟᱨᱩᱵᱮᱭᱟ ᱨᱮ
ᱜᱟᱸᱰᱚ ᱟᱨᱠᱤ ᱵᱟᱝ ᱡᱩᱞᱩᱭ ᱜᱟᱸᱰᱳ ᱦᱮᱸᱥᱮ ᱦᱮᱸ ᱦᱮᱸ
ᱚᱱᱟ ᱚᱱᱟ ᱛᱮᱞᱮ ᱟᱹᱨᱩᱵ ᱟᱹᱨᱩᱵ ᱮᱭᱟ ᱛᱟᱯᱚᱨᱮ ᱟᱨᱦᱚᱸ ᱵᱚᱸᱜᱟ ᱠᱚ ᱡᱟᱦᱟᱸᱭ ᱠᱚᱠᱚ ᱦᱮᱡ ᱟᱠᱟᱱᱟ ᱩᱱᱠᱩ ᱠᱚ ᱡᱚᱛᱚ ᱠᱟᱴᱟᱞᱮ ᱟᱹᱨᱩᱵ ᱠᱚᱣᱟ ᱛᱟᱨᱯᱚᱨᱮ ᱟᱹᱨᱩᱵ ᱠᱟᱛᱮ ᱱᱟᱭᱠᱮ ᱵᱩᱲᱤ ᱱᱟᱜ ᱩᱱᱜᱮ ᱠᱟᱹᱴᱤᱡ ᱫᱟᱜ ᱠᱚ ᱫᱩᱞ ᱟᱭᱟ
ᱦᱩᱸ ᱟᱪᱪᱷᱟ ᱟᱪᱪᱷᱟ ᱾
ᱛᱟᱨᱯᱚᱨᱮ ᱩᱱᱫᱚ ᱵᱚᱸᱜᱟ ᱠᱚ ᱥᱩᱢᱟᱱ ᱞᱟᱲᱟ ᱠᱚᱛᱮ ᱞᱮ, ᱟᱫᱚ ᱮᱱᱮᱡᱞᱮ ᱮᱱᱮᱡᱟᱞᱮ ᱟᱨᱦᱚᱸ᱾ ᱤᱱᱟᱹᱜ ᱜᱮ ᱵᱟᱨᱚᱴᱟ ᱮᱠᱴᱟ ᱫᱷᱟᱵᱤᱡ ᱡᱟ-ᱜᱮ ᱥᱟᱹᱨᱫᱤ ᱢᱟᱦᱟ ᱦᱤᱞᱳᱜ ᱮᱱᱮᱡᱮᱜᱼᱟ᱾ ᱛᱤᱱ ᱵᱮᱲᱟ ᱧᱤᱫᱟᱹ ᱵᱮᱲᱟ ᱮᱱᱮᱡ ᱠᱟᱛᱮ ᱟᱫ ᱡᱟᱨ ᱡᱮᱢᱚᱱ ᱚᱱᱠᱟ ᱜᱮ ᱡᱟᱹᱯᱤᱫ ᱵᱟᱲᱟ ᱥᱮᱛᱟᱜ ᱵᱮᱲᱟ ᱫᱟᱜ ᱫᱩᱞ ᱦᱩᱭᱩᱜᱼᱟ ᱛᱚ ᱟᱨᱦᱚᱸ ᱱᱟᱭᱠᱮ ᱞᱟᱦᱟᱞᱮ ᱟᱹᱨᱩᱵᱤᱭᱟ ᱾ ᱥᱮᱛᱟᱜ ᱵᱮᱲᱟ ᱛᱚᱵᱮ ᱛᱚᱱᱟᱜ ᱱᱟᱭᱠᱮ ᱜᱮ ᱱᱟᱜ ᱚᱱᱟ ᱫᱟᱜ ᱫᱩᱞ ᱫᱚᱭ ᱱᱟᱜ ᱮᱵᱚᱵᱟᱭ ᱱᱟᱭᱠᱮ ᱜᱮ ᱥᱮᱱ ᱠᱟᱛᱮᱱ ᱥᱮᱛᱟᱜ ᱵᱮᱲᱟ ᱱᱟᱭᱠᱮ ᱚᱲᱟᱜ ᱞᱮ ᱪᱟᱞᱟ ᱫᱟ ᱠᱟᱴᱟᱞᱮ ᱟᱹᱨᱩᱵ ᱮᱭᱟ ᱠᱟᱴᱟ ᱟᱹᱨᱩᱵ ᱯᱚᱨᱮ ᱟᱞᱮ ᱦᱚᱸ ᱫᱟᱜ ᱮ ᱫᱩᱞ ᱟᱞᱮᱭᱟ ᱟᱞᱮ ᱦᱚᱸᱞᱮ ᱫᱩᱞ ᱟᱭᱟ ᱤᱱᱟᱹ ᱯᱚᱨᱮ ᱟᱫᱚ ᱜᱚᱴᱟ ᱾ ᱟᱹᱛᱩ ᱜᱮ ᱢᱟᱱᱮ ᱫᱟᱜ ᱫᱩᱞ ᱮᱦᱚᱵᱚᱜᱼᱟ᱾ ᱚᱱᱟ ᱞᱟᱦᱟ ᱨᱮᱫᱚ ᱦᱟᱜ ᱵᱟᱞᱮ ᱮᱦᱚᱵᱟ ᱫᱟᱜ ᱫᱩᱞ ᱫᱚ᱾ ᱛᱟᱨᱯᱚᱨᱮ ᱟᱫᱚ ᱜᱟᱱᱚᱜ ᱦᱚᱲ ᱠᱚᱫᱚ ᱩᱱᱠᱩ ᱜᱮᱢ ᱫᱩᱞᱟᱹᱭᱟ ᱡᱮᱢᱚᱱ ᱠᱩᱩᱢᱟᱹᱝᱠᱚ ᱛᱮᱧᱟᱝ ᱠᱚ ᱵᱟᱹᱦᱩ ᱠᱚ ᱜᱚᱲᱚᱢ ᱵᱩᱰᱦᱤ ᱠᱚ ᱜᱚᱲᱚᱢ ᱦᱟᱲᱟᱢ ᱠᱚ ᱱᱩᱠᱩ ᱠᱚ ᱫᱟᱜᱞᱮ ᱫᱩᱞᱡᱚᱜᱟᱼᱟ ᱜᱟᱱᱚᱜ ᱜᱟᱱᱚᱜ ᱦᱚᱲ ᱥᱟᱹᱜᱟᱹᱭ ᱨᱮ ᱚᱱᱠᱟ ᱫᱟᱜ ᱞᱮ ᱫᱩᱞ ᱫᱩᱞ ᱡᱚᱸᱝ-ᱟ ᱟᱞᱮ ᱟᱫᱚ ᱫᱩᱞ ᱵᱟᱲᱟ ᱠᱟᱛᱮᱫ ᱟᱨᱦᱚᱸ ᱛᱟᱨᱟᱥᱤᱧ ᱵᱮᱲᱟ ᱫᱚ ᱱᱟᱦᱟᱜ ᱤᱭᱟᱹ ᱟᱨᱦᱚᱸ ᱚᱱᱟ ᱟᱜ ᱵᱟᱠᱚ ᱞᱟᱹᱭᱟ ᱟᱜ ᱨᱟᱲᱟ ᱦᱩᱭᱩᱜᱼᱟ ᱾ ᱚᱱᱟ ᱟᱫᱚᱞᱮ ᱨᱟᱲᱟ ᱟᱸᱜ ᱨᱟᱲᱟ ᱾
ᱚ ᱟᱪᱪᱷᱟ ᱟᱪᱪᱷᱟ ᱾
ᱚᱱᱟ ᱚᱱᱟ ᱫᱚ ᱱᱟᱦᱟᱜ ᱚᱱᱟ ᱮᱱᱮᱡ ᱮᱱᱮᱡ ᱛᱮᱜᱮ ᱵᱚᱸᱜᱟ ᱠᱚᱠᱚ ᱦᱚᱦᱚᱣᱟᱠᱚᱣᱟ ᱵᱚᱸᱜᱟ ᱠᱚᱠᱚ ᱦᱤᱡᱩᱜᱼᱟ ᱛᱟᱯᱚᱨᱮ ᱵᱚᱸᱜᱟ ᱜᱮ ᱱᱟᱜ ᱚᱱᱟ ᱫᱚ ᱠᱚ ᱨᱟᱲᱟᱭᱟ ᱟᱨ ᱨᱟᱲᱟ ᱢᱤᱫᱴᱟᱝ ᱫᱚᱥᱟᱨ ᱫᱤᱱ ᱚᱱᱟ ᱦᱩᱭᱩᱜ ᱛᱟᱞᱮᱭᱟ᱾
ᱢᱟᱱᱮ ᱵᱟᱥᱠᱮ ᱵᱟᱥᱠᱮ ᱦᱤᱞᱚᱜᱩᱢ ᱵᱚᱸᱜᱟ ᱠᱚ ᱦᱤᱡᱩᱜ ᱼᱟ᱾
ᱦᱮᱸ ᱦᱮᱸ ᱦᱮᱸ ᱵᱟᱥᱠᱮ ᱦᱤᱞᱳᱜ ᱵᱚᱸᱜᱟ ᱠᱚ ᱦᱤᱡᱩᱜᱼᱟ᱾ ᱮᱱᱮᱡ ᱦᱩᱭᱩᱜ ᱛᱟᱞᱮ ᱚᱱᱟ ᱡᱟᱦᱟᱸ ᱛᱩᱯᱩ ᱯᱟᱨᱪᱟ ᱠᱟᱛᱮ ᱫᱟᱠᱟ ᱠᱚ ᱡᱚᱢ ᱠᱟᱛᱮ ᱛᱟᱨᱟᱥᱤᱧ ᱵᱮᱲᱟ ᱛᱩᱢᱫᱟᱜ ᱴᱟᱢᱟᱠ ᱛᱮ ᱱᱟᱭᱠᱮ ᱮ ᱨᱟᱪᱟ ᱨᱮᱜᱮᱞᱮ ᱮᱱᱮᱡᱟ ᱮᱱᱮᱡ ᱯᱚᱨᱮ ᱵᱚᱸᱜᱟ ᱠᱚᱠᱚ ᱦᱤᱡᱩᱜᱼᱟ ᱾ ᱵᱚᱸᱜᱟ ᱦᱮᱡ ᱠᱟᱛᱮᱜ ᱟᱠᱚᱣᱟᱜ ᱟᱸᱜ ᱥᱟᱨ ᱠᱚ ᱢᱟᱱᱮ ᱟᱸᱜ ᱠᱷᱚᱱᱟᱜ ᱠᱚ ᱛᱚᱞ ᱠᱟᱜᱼᱟ ᱛᱚ ᱾ ᱚᱱᱟᱜᱮ ᱟᱨᱦᱚᱸ ᱨᱟᱲᱟᱭᱟᱠᱚ ᱟᱠᱚᱜᱮ ᱛᱟᱯᱚᱨᱮ ᱩᱱᱜᱮ ᱮᱸᱻ ᱠᱩᱞᱤ ᱵᱟᱲᱟ ᱦᱩᱭᱩᱼᱟ ᱪᱮᱫ ᱠᱚ ᱪᱤᱠᱟᱹ ᱠᱟᱱᱟ ᱟᱛᱚ ᱫᱤᱥᱚᱢ ᱠᱚ ᱠᱷᱟᱨᱟᱯ ᱟᱠᱟᱱᱟ ᱥᱮ ᱪᱮᱫ ᱾ ᱜᱟᱣᱞᱟ ᱵᱚᱸᱜᱟ ᱵᱩᱨᱩ ᱟᱠᱚ ᱠᱚ ᱚᱥᱩᱵᱤᱫᱟ ᱠᱚᱠᱚ ᱞᱟᱹᱭ ᱛᱟᱠᱚᱣᱟ ᱟᱨ ᱡᱩᱫᱤ ᱴᱷᱤᱠ ᱜᱮ ᱠᱷᱟᱱ ᱫᱚ ᱴᱷᱤᱠ ᱜᱮᱠᱚ ᱞᱟᱹᱭᱟ᱾ ᱟᱫᱚ ᱩᱱᱜᱮ ᱟᱨᱦᱚᱸ ᱦᱟᱹᱛᱤ ᱥᱟᱫᱚᱢ ᱛᱮ ᱚᱱᱮ ᱵᱚᱸᱜᱟ ᱵᱟᱠᱚ ᱤᱭᱟᱹ ᱠᱚᱣᱟ, ᱡᱮ ᱟᱢᱫᱚ ᱦᱟᱹᱛᱤᱛᱮᱢ ᱪᱟᱞᱟᱜᱼᱟ ᱥᱮ ᱥᱟᱫᱚᱢ ᱛᱮ᱾
ᱦᱮᱸ ᱦᱮᱸ ᱦᱮᱸ ᱦᱮᱸ
ᱠᱚ ᱟᱫᱚ ᱠᱚ ᱚᱱᱟ ᱚᱸᱰᱮ ᱚᱱᱠᱟ ᱾ ᱟᱞᱮᱥᱮᱫ ᱫᱚ ᱱᱚᱝᱠᱟ ᱞᱮ ᱵᱟᱦᱟᱜ ᱜᱮᱭᱟ ᱱᱟᱦᱟᱜ
ᱦᱮᱸ ᱵᱷᱟᱜᱮ ᱜᱮ
ᱮ
ᱢᱟᱱᱮ ᱟᱞᱮ ᱦᱚᱸ ᱢᱟᱱᱮ ᱡᱟᱦᱟ ᱞᱟᱹᱭ ᱠᱮᱫ ᱡᱮ ᱱᱟᱭᱠᱮ ᱟᱵᱩ ᱟᱞᱮ ᱫᱚ ᱱᱟᱭᱠᱮ ᱫᱚ ᱵᱟᱞᱮ ᱟᱵᱩᱭᱮᱭᱟ ᱥᱮ ᱢᱚᱱᱮ ᱱᱟᱭᱠᱮ ᱚᱲᱟᱜ ᱠᱷᱚᱱ ᱦᱟᱱᱮ ᱥᱟᱹᱜᱩᱱ ᱴᱷᱤᱞᱤ ᱡᱟᱦᱟᱸ ᱚᱱᱟ ᱟᱹᱜᱩ ᱟᱠᱟᱫ ᱫᱚ ᱦᱳᱭ ᱚᱱᱟ ᱨᱮᱱᱟᱜ ᱫᱟᱜ ᱜᱮ ᱦᱟᱹᱴᱤᱧ ᱠᱟᱛᱮᱜ ᱛᱮᱫ ᱫᱩᱞ ᱛᱟᱨᱯᱚᱨᱮ ᱜᱚᱴᱟ ᱡᱷᱚᱛᱚ ᱦᱚᱲ ᱫᱩᱞᱟᱭᱮᱢ ᱟᱨᱠᱤ ᱢᱟᱱᱮ ᱥᱟᱹᱜᱟᱹᱭ ᱜᱟᱱᱚᱜ ᱦᱚᱲ ᱦᱩᱸ ᱢᱟᱱᱮ ᱠᱟᱹᱴᱤᱡ ᱫᱚ ᱛᱚᱯᱷᱟᱛ ᱦᱩᱭᱩᱜᱭ ᱜᱮᱭᱟ ᱯᱟᱞᱮ ᱦᱮᱸᱥᱮ ᱢᱟᱱᱮ ᱟᱯᱮ ᱥᱮᱱᱟᱜ ᱟᱞᱟᱫᱟ ᱟᱞᱮ ᱥᱮᱱᱟᱜ ᱟᱞᱟᱫᱟ ᱦᱮᱞᱳ ᱨᱚᱲ ᱮᱢ ᱟᱸᱡᱚᱢᱮᱫ ᱟ ᱦᱮᱞᱳ
ᱦᱮᱸ ᱦᱮᱸ
ᱨᱚᱲᱮᱢ ᱟᱸᱡᱚᱢ ᱮᱫᱟ ᱥᱮ ᱵᱟᱝ
ᱨᱚᱲ ᱠᱟᱹᱴᱤᱡ ᱵᱟᱝ ᱟᱸᱡᱚᱢᱚᱜ ᱠᱟᱱ ᱛᱟᱦᱮᱸᱫ ᱛᱟᱞᱟᱨᱮ ᱠᱟᱹᱴᱤᱡ
ᱚᱻ ᱟᱪᱪᱷᱟ ᱟᱪᱪᱷᱟ ᱱᱮᱭᱟᱴᱟᱜ ᱳᱣᱟᱨᱠ ᱛᱟᱦᱚᱞᱮ ᱠᱟᱹᱴᱤᱡ ᱮ ᱰᱤᱥᱴᱟᱵᱮᱫ ᱛᱟᱦᱮᱸᱫ
ᱚ ᱟᱪᱪᱷᱟ ᱚᱱᱟ ᱠᱷᱟᱹᱛᱤᱨ ᱜᱮ ᱠᱟᱹᱴᱤᱡ ᱨᱚᱲ ᱛᱟᱞᱟᱨᱮ ᱵᱟᱝ ᱟᱸᱡᱚᱢ ᱜᱚᱫ ᱞᱮᱱᱟ᱾
ᱩᱸ ᱟᱪᱪᱷᱟ ᱟᱪᱪᱷᱟ ᱦᱮᱸ ᱛᱚ ᱛᱟᱦᱚᱞᱮ ᱥᱮᱨᱮᱧ ᱠᱚᱫᱚ ᱵᱤᱱ ᱵᱟᱲᱟᱭ ᱜᱮᱭᱟ ᱥᱮᱵᱟᱝ ᱵᱟᱦᱟ ᱥᱮᱨᱮᱧ ᱦᱮᱞᱳ ᱟᱸᱡᱚᱢᱚᱜ ᱠᱟᱱᱟ ᱥᱮ ᱵᱟᱝ ᱨᱚᱲ ᱦᱩᱸ ᱟᱸᱡᱚᱢᱮᱫ ᱟᱢ ᱨᱚᱲ ᱥᱮ ᱵᱟᱝ
ᱵᱟᱝ ᱟᱸᱡᱚᱢᱚᱜ ᱠᱟᱱᱟ ᱛᱚ ᱨᱚᱲ ᱠᱟᱹᱴᱤᱡ
ᱱᱤᱛᱚᱜ ᱟᱸᱡᱚᱢᱚᱜ ᱠᱟᱱᱟ
ᱦᱮᱸ ᱱᱤᱛ ᱫᱚ ᱟᱸᱡᱚᱢᱚᱜ ᱠᱟᱱᱟ᱾
ᱩᱸ ᱞᱟᱹᱭᱮᱫ ᱟᱹᱧ ᱡᱮ ᱵᱟᱦᱟ ᱥᱮᱨᱮᱧ ᱠᱚᱢ ᱵᱟᱲᱟᱭ ᱜᱮᱭᱟ ᱥᱮ ᱛᱟᱦᱞᱮ
ᱵᱟᱦᱟ ᱥᱮᱨᱮᱧ ᱫᱚ ᱱᱟᱸᱜ ᱵᱟᱲᱟᱭ ᱫᱚ ᱢᱟᱱᱮ ᱟᱸᱡᱚᱢ ᱵᱟᱲᱟ ᱦᱩᱭ ᱠᱟᱱᱟ ᱟᱫᱚ ᱩᱱᱟᱹᱜ ᱫᱚ ᱱᱟᱸᱜ ᱡᱟᱹᱱᱤᱡ ᱵᱟᱹᱧ ᱥᱮᱨᱮᱧ ᱫᱟᱲᱮᱭᱟᱜ ᱱᱟᱸᱜ ᱤᱧ ᱫᱚ
ᱦᱮᱸ ᱛᱚ